ᱱᱚ
ᱜᱚᱝᱠᱮ ᱧᱤᱫᱟ ᱡᱚᱦᱟᱨ ᱦᱚ
ᱢᱮᱱᱫᱟᱞᱤᱧ ᱥᱟᱹᱜᱩᱱ ᱧᱤᱫᱟᱹ ᱦᱮᱞᱳ
ᱠᱟᱴᱟ ᱠᱟᱴᱟ ᱟᱡ ᱡᱚᱢᱚᱜ ᱠᱟᱱᱟ᱾ ᱦᱮᱞᱳ
ᱦᱚᱸ ᱟᱡᱚᱢᱮᱜ ᱟᱢ ᱦᱮᱞᱳ
ᱦᱮᱞᱳ
ᱟᱸᱡᱚᱢᱚᱜ ᱟᱸᱡᱚᱢ ᱫᱟᱵᱮᱱ ᱟᱪᱪᱷᱟ ᱱᱤᱛᱚᱜ ᱟᱸᱡᱚᱢᱚᱜ ᱠᱟᱱᱟ ᱥᱮ?
ᱦᱮᱞᱳ ᱦᱮᱸ ᱱᱤ
ᱱᱤᱛᱚᱜ ᱟᱸᱡᱚᱢᱚᱜ ᱠᱟᱱᱟ ᱥᱮ? ᱴᱷᱤᱠ ᱡᱚᱢ ᱵᱟᱲᱟ ᱠᱚᱫᱚ ᱦᱩᱭᱱᱟ?
ᱦᱮᱸ ᱡᱚᱢ ᱵᱟᱲᱟ ᱠᱚᱫᱚ ᱦᱩᱭ ᱟᱠᱟᱱᱟ ᱛᱚ ᱱᱤᱛᱚᱜ ᱠᱟᱹᱴᱤᱡ ᱦᱮᱸ ᱦᱮ ᱡᱚᱢ ᱵᱟᱲᱟ ᱠᱚ ᱫᱚ ᱦᱩᱭ ᱟᱠᱟᱱᱟ᱾ ᱟᱫᱚ ᱠᱟᱹᱴᱤᱡ ᱱᱤᱛᱚᱜ ᱡᱤᱨᱟᱹᱣ ᱵᱟᱲᱟ ᱦᱩᱭ ᱟᱠᱟᱱᱟ ᱛᱟᱨᱯᱚᱨᱮ ᱟᱢᱟᱜ ᱦᱩᱭᱱᱟ ᱡᱚᱢ ᱵᱟᱹᱲᱟ
ᱟᱪᱪᱷᱟ ᱦᱳᱭ ᱡᱚᱢ ᱵᱟᱲᱟ ᱦᱩᱭ ᱠᱟᱛᱮᱫ ᱱᱤᱛᱚᱜ ᱡᱤᱨᱟᱹᱣ ᱥᱮᱫ ᱜᱮ ᱵᱚᱞᱮ
ᱟᱪᱪᱷᱟ ᱟᱪᱪᱷᱟ ᱟᱨ ᱪᱮᱫ ᱠᱚᱢ ᱪᱮᱠᱟ ᱵᱟᱲᱟᱭᱮᱫᱟ ᱛᱟᱦᱚᱞᱮ ᱱᱤᱛᱚᱜ ᱫᱚ
ᱱᱤᱛᱚᱜ ᱫᱚ ᱡᱚᱢ ᱵᱟᱲᱟ ᱠᱟᱛᱮᱫ ᱡᱤᱨᱟᱹᱣ ᱠᱟᱛᱮᱫ ᱫᱚ ᱵᱚᱞᱮ ᱡᱟᱦᱟᱱᱟᱜ ᱠᱟᱹᱢᱤ ᱠᱚᱫᱚ ᱵᱟᱝ ᱟ ᱤᱱᱟᱹ ᱠᱚᱜᱮ ᱟᱨ ᱮᱱᱟᱱ ᱫᱚ ᱚᱱᱞᱟᱭᱤᱱ ᱠᱞᱟᱥ ᱠᱚ ᱛᱟᱦᱮᱸ ᱠᱟᱱ ᱛᱟᱵᱚᱱᱟ᱾
ᱟᱪᱪᱷᱟ ᱟᱪᱪᱷᱟ ᱚᱱᱞᱟᱭᱤᱱ ᱠᱞᱟᱥ ᱠᱚᱨᱟᱣ ᱞᱮᱫ ᱛᱟᱦᱮᱱᱟᱢ
ᱦᱳᱭ ᱦᱳᱭ ᱟᱫᱚ ᱚᱱᱞᱟᱭᱤᱱ ᱠᱞᱟᱥ ᱛᱟᱦᱮᱸ ᱠᱟᱱᱟ ᱛᱮᱦᱮᱧ ᱥᱩᱠᱚᱞ ᱵᱟᱨ ᱛᱟᱦᱮ
ᱟᱪᱪᱷᱟ
ᱜᱟᱯᱟ ᱥᱚᱱᱤᱵᱟᱨ ᱟᱨᱦᱚᱸ ᱢᱮᱱᱟᱜᱼᱟ ᱟᱵᱚᱣᱟᱜ ᱱᱚᱣᱟ ᱥᱟᱱᱛᱟᱞᱤ ᱯᱟᱹᱨᱥᱤ ᱤᱫᱤ ᱠᱟᱛᱮ ᱜᱮ ᱚᱞ ᱪᱤᱠᱤ ᱠᱚ ᱥᱮᱪᱮᱫ ᱠᱟᱹᱢᱤ ᱵᱟᱠᱚ
ᱟᱪᱪᱷᱟ ᱟᱪᱪᱷᱟ ᱟᱪᱪᱷᱟ ᱦᱮᱸ ᱦᱮᱸ
ᱟᱨ ᱟᱵᱤᱱ ᱫᱚ ᱪᱮᱫ ᱠᱚᱵᱮᱱ ᱠᱟᱹᱢᱤ ᱵᱟᱲᱟᱭᱮᱫ ᱠᱟᱱᱟ
ᱠᱟᱹᱢᱤ ᱵᱟᱲᱟ ᱫᱚ ᱟᱯᱱᱟᱨᱦᱚᱸ ᱥᱮ ᱚᱱᱠᱟᱜᱮ ᱚᱞᱚᱜ ᱯᱟᱲᱦᱟᱜ ᱜᱮ ᱠᱚᱨᱟᱣ ᱦᱩᱭᱩᱜ ᱠᱟᱱᱟ᱾
ᱟᱪᱪᱷᱟ
ᱮᱠᱷᱚᱱ ᱠᱟᱹᱢᱤ ᱠᱚ ᱫᱚ ᱟᱣᱨᱤᱜᱼᱟ
ᱛᱟᱦᱮᱸ ᱫᱚ ᱚᱲᱟᱜ ᱨᱮᱜᱮ ᱵᱮᱱ ᱛᱟᱦᱮᱱ ᱠᱟᱱᱟ ᱥᱮ ᱵᱟᱨᱦᱮ ᱨᱮᱜᱮ
ᱦᱮᱸ ᱛᱟᱦᱮ ᱫᱚ ᱚᱲᱟᱜ ᱨᱮᱜᱮ᱾ ᱚᱲᱟᱜᱹ ᱠᱷᱚᱱ ᱜᱮ ᱚᱞᱚᱜ ᱫᱚ ᱠᱚᱨᱟᱣ ᱤᱫᱤ ᱮᱫᱟᱞᱤᱧ᱾
ᱴᱷᱤᱠ ᱴᱷᱤᱠ ᱚᱞ ᱯᱟᱲᱦᱟᱣᱜ ᱛᱮᱜᱮ ᱞᱟᱦᱟᱜ ᱡᱟᱹᱨᱩᱲ ᱟᱵᱚᱱᱟ
ᱦᱮᱸ
ᱢᱮᱱᱫᱟᱞᱤᱧ ᱟᱯᱮ ᱫᱤᱥᱚᱢ ᱚᱱᱛᱮ ᱪᱮᱫ ᱞᱮᱠᱟ ᱫᱟᱜ ᱡᱟᱹᱲᱤ ᱠᱚ? ᱥᱮᱨᱢᱟ ᱥᱤᱛᱩᱝ ᱞᱚᱞᱚ ᱾
ᱟᱞᱮ ᱫᱤᱥᱚᱢ ᱢᱟ ᱟᱨ ᱪᱮᱜ ᱞᱤᱧ ᱞᱟᱹᱭᱟ ᱥᱩᱫᱷᱩ ᱦᱚᱭ ᱜᱮ ᱦᱚᱭ ᱫᱟ ᱨᱤᱢᱤᱞ ᱦᱚᱭ ᱨᱤᱢᱤᱞ ᱫᱟ ᱢᱮᱱᱠᱷᱟᱱ ᱫᱟᱜ ᱨᱮᱫᱚ ᱠᱚᱱᱳ ᱟᱛᱟ ᱯᱟᱛᱟ ᱜᱮ ᱵᱟᱹᱱᱩᱜ ᱟᱠᱟᱫᱟ ᱾ ᱫᱟᱜ ᱜᱮ ᱵᱟᱭ ᱫᱟᱜ ᱟᱞᱮ ᱠᱟᱱ ᱟᱞᱮ ᱢᱟ ᱱᱚᱛᱮ ᱢᱟ ᱾
ᱱᱚᱛᱮ ᱢᱟ ᱥᱚᱠᱛᱚᱭ ᱫᱟᱜ ᱮᱜ ᱠᱟᱱᱟ ᱟᱞᱮ ᱥᱮᱜ ᱢᱟ ᱾
ᱟᱯᱮ ᱥᱮᱜ ᱫᱚ ᱫᱟᱜ ᱡᱟᱹᱲᱤ ᱫᱟ?
ᱦᱳᱭ ᱦᱳᱭ ᱾
ᱟᱪᱪᱷᱟ ᱟᱪᱪᱷᱟ ᱾ ᱢᱮᱱᱠᱷᱟᱱ ᱱᱚᱛᱮ ᱫᱚ ᱮᱠᱷᱚᱱᱳ ᱦᱚᱭ ᱟᱹᱣᱨᱤ ᱥᱩᱨᱩᱭᱟ ᱾ ᱫᱟᱠᱟᱡᱟᱠ ᱞᱚᱞᱚ ᱦᱚᱸ ᱡᱟ ᱞᱚᱞᱚ ᱠᱟᱱᱟ ᱟᱹᱰᱤ ᱠᱟᱡᱟᱠ ᱛᱮ ᱾ ᱵᱟᱭ ᱫᱟᱜ ᱞᱮᱠᱷᱟᱡ ᱫᱚ ᱛᱟᱦᱮᱸ ᱦᱚᱸ ᱵᱟᱝ ᱜᱟᱱᱚᱜ ᱠᱟᱱᱟ ᱟᱹᱰᱤ ᱫᱟᱜ ᱫᱚ ᱟᱹᱰᱤ ᱼᱼ ᱫᱚᱨᱠᱟᱨ ᱠᱟᱱ ᱜᱮᱭᱟ ᱱᱤᱛᱚᱜ ᱫᱚ ᱡᱟ ᱚᱵᱚᱥᱛᱷᱟ ᱦᱩᱭ ᱠᱟᱱᱟ ᱱᱮᱛᱟᱨ ᱱᱚᱣᱟ ᱟᱞᱮ ᱥᱮᱫ ᱫᱚ ᱾
ᱦᱳᱭ ᱼᱼ ᱛᱚᱵᱮ ᱼᱼ
ᱟᱨ ᱠᱟᱹᱢᱤ ᱟᱨ ᱠᱟᱹᱢᱤ ᱠᱚᱫᱚ?
ᱵᱟᱹᱫᱽ ᱵᱟᱹᱭᱦᱟᱹᱲ ᱠᱚᱨᱮ ᱜᱮ ᱧᱤᱛᱚᱜ ᱢᱟ ᱱᱟᱦᱟᱜ ᱪᱟᱥ ᱼᱼ ᱛᱚᱜ ᱫᱤᱱ ᱠᱟᱱ ᱛᱟᱵᱚᱱᱟ ᱾
ᱦᱮᱸ ᱦᱮᱸ
ᱦᱳᱭ ᱟᱫᱚ ᱱᱤᱛᱚᱜ ᱫᱚ ᱮᱨ ᱟᱯᱷᱚᱨ ᱠᱚ ᱦᱩᱭᱩᱜ ᱠᱟᱱᱟ ᱾ ᱵᱟᱹᱫᱽ ᱠᱚᱨᱮ ᱵᱟᱹᱭᱦᱟᱹᱲ ᱠᱚᱨᱮ ᱾
ᱟᱪᱪᱷᱟ ᱟᱪᱪᱷᱟ ᱚ ᱟᱯᱮᱫ ᱫᱚ ᱪᱤᱜ ᱠᱚᱯᱮ ᱪᱟᱥ ᱜᱮᱭᱟᱯᱮ? ᱢᱮᱱ ᱫᱚ ᱥᱩᱫᱷᱩ ᱦᱩᱲᱩ ᱜᱤ ᱥᱮ ᱟᱨᱦᱚᱸ ᱥᱚᱵᱽᱡᱤ ᱠᱚ ᱪᱟᱥ ᱜᱮᱭᱟ?
ᱥᱚᱵᱽᱡᱤ ᱠᱚ ᱦᱳᱲᱩ ᱠᱚ ᱥᱮ ᱡᱚᱱᱰᱨᱟ ᱠᱚᱦᱚᱸ ᱾ ᱥᱮ ᱱᱚᱣᱟ ᱟᱵᱚᱣᱟᱜ ᱩᱛᱩ ᱡᱤᱱᱤᱥ ᱠᱚ ᱟᱹᱞᱩ ᱵᱮᱸᱜᱟᱲ ᱠᱚᱵᱤ ᱠᱚ ᱢᱟᱹᱨᱤᱪ ᱠᱚ ᱾
ᱢᱟᱱᱮ ᱪᱟᱥ ᱫᱚᱵᱮ ᱪᱟᱥ ᱜᱮ ᱢᱮᱱᱠᱷᱟᱱ ᱥᱩᱫᱩ ᱼᱼ ᱡᱚᱢ ᱥᱩᱢᱩᱝ ᱜᱮ ᱢᱟᱱᱮ ᱟᱯᱱᱟᱨ ᱞᱟᱹᱜᱤᱜ ᱜᱤ ᱥᱮ ᱟᱨᱚ ᱟᱯᱮ ᱫᱚ ᱚᱱᱟ ᱱᱤᱭᱮ ᱜᱮ ᱟᱨᱚ ᱼᱼ ᱟᱠᱷᱨᱤᱧ ᱠᱤᱨᱤᱧ ᱟᱠᱷᱨᱤᱧ ᱨᱮᱭᱟᱜ ᱠᱚᱱᱚ ᱢᱟᱱᱮ ᱯᱚᱭᱥᱟ ᱨᱳᱡᱽᱜᱟᱨ ᱚᱱᱟ ᱫᱤᱭᱮ ᱜᱮ ᱟᱨᱦᱚᱸ?
ᱪᱟᱥᱵᱟᱥ ᱨᱮᱫᱚ ᱱᱟᱦᱟᱜ ᱱᱤᱡᱮᱨ ᱜᱷᱟᱨᱚᱸᱡᱽ ᱼᱼ ᱥᱮᱨᱮ ᱞᱟᱹᱜᱤᱫ ᱠᱟᱱ ᱜᱮᱭᱟ ᱟᱨ ᱱᱚᱠᱟ ᱤᱭᱟᱹ ᱫᱚ ᱵᱟ ᱾ ᱢᱟᱱᱮ ᱡᱟᱦᱟᱸ ᱨᱚᱡᱽᱜᱟᱨ ᱞᱮᱠᱟ ᱫᱚ ᱵᱟᱝᱟ ᱵᱚᱞᱮ ᱟᱹᱠᱷᱨᱤᱧ ᱠᱚᱫᱚ ᱵᱟᱝᱟ ᱚᱱᱟ ᱼᱼ ᱡᱚᱛᱚ ᱡᱤᱱᱤᱥ ᱠᱚᱜᱮ ᱟᱹᱠᱷᱨᱤᱧ ᱵᱟᱲᱟ ᱠᱚᱫᱚ ᱦᱩᱭᱩᱜ ᱜᱮᱭᱟ ᱵᱟᱡᱟᱨ ᱠᱚᱨᱮ ᱾ ᱯᱩᱭᱥᱟ ᱞᱟᱹᱜᱤᱫ ᱛᱮ ᱢᱟᱹᱨᱤᱪ ᱠᱚ ᱵᱮᱸᱜᱟᱲ ᱠᱚ ᱟᱹᱞᱩ ᱠᱚ ᱚᱱᱟ ᱠᱚ ᱟᱹᱷᱨᱤᱧ ᱦᱩᱭᱩᱜ ᱜᱮᱭᱟ ᱾
ᱟᱪᱪᱷᱟ ᱦᱮᱸ ᱾ ᱦᱮᱸ ᱟᱠᱷᱨᱤᱧ ᱢᱟᱛᱚ ᱦᱩᱭᱩᱜ ᱜᱤ ᱵᱩᱞᱩᱝ ᱥᱩᱱᱩᱝ ᱢᱚᱛᱚ ᱞᱟᱜᱟᱜ ᱛᱟᱵᱚᱱ ᱜᱮᱭᱟ ᱡᱚᱢ ᱧᱩ ᱞᱟᱹᱜᱤᱫ ᱛᱚ ᱟᱵᱚ ᱫᱚ ᱾
ᱵᱳᱞᱳᱜ ᱦᱚᱭ ᱦᱚᱭ ᱾
ᱦᱮᱸᱼᱼ
ᱟᱯᱮ ᱥᱮᱜ ᱫᱚ ᱚᱱᱛᱮ ᱫᱚ ᱪᱮᱜ ᱠᱚᱯᱮ ᱪᱟᱥ ᱵᱟᱲᱟᱭᱟ? ᱢᱮᱱᱫᱟᱹᱧ ᱟᱯᱮᱥᱮᱜ ᱫᱚ ᱪᱮᱫ ᱠᱚᱯᱮ ᱪᱟᱥ ᱵᱟᱲᱟᱭ ᱛᱟᱵᱚᱱᱟ?
ᱟᱞᱮᱥᱮᱜ ᱦᱚᱸ ᱱᱚᱛᱮ ᱫᱚ ᱚᱱᱟ ᱦᱩᱲᱩ ᱜᱤ ᱡᱟᱹᱥᱛᱤ ᱠᱟᱭ ᱫᱚᱞᱮ ᱪᱟᱥ ᱜᱮᱭᱟᱞᱮ ᱾ ᱟᱨ ᱚᱱᱟ ᱥᱟᱶ ᱥᱟᱶᱛᱮ ᱚᱱᱟ ᱥᱚᱵᱡᱤ ᱠᱚ ᱡᱟᱜᱤ ᱥᱮ ᱯᱩᱨᱟᱹᱭ ᱠᱷᱰᱟ ᱼᱼ ᱥᱮ ᱦᱚᱛᱚᱫ ᱦᱳ ᱠᱚᱸᱰᱷᱟ ᱠᱚ ᱦᱳᱠ ᱟᱞᱩ ᱠᱚ ᱵᱟᱫᱟᱢ ᱠᱚ ᱱᱚᱣᱟ ᱠᱚᱜᱮᱞᱮ ᱪᱟᱥ ᱵᱟᱲᱟᱭ ᱜᱮᱭᱟᱞᱮ ᱾
ᱴᱷᱤᱠ ᱼᱼ
ᱟ ᱼᱼ
ᱟᱻ
ᱟᱸᱜ ᱼᱼ ᱦᱮᱸ ᱢᱟ ᱞᱟᱹᱭ ᱢᱮ?
ᱢᱮᱱᱫᱟᱹᱧ ᱟᱨ ᱟᱯᱮ ᱱᱚᱣᱟ ᱦᱤᱡᱩᱜ ᱠᱟᱱ ᱟᱵᱚᱣᱟᱜ ᱼᱼ ᱦᱩᱞ ᱢᱟᱦᱟ ᱤᱫᱤ ᱠᱟᱛᱮᱜ ᱠᱟᱹᱴᱤᱡ ᱞᱟᱝ ᱠᱟᱛᱷᱟ ᱧᱚᱜᱚᱜᱼᱟ ᱵᱚᱞᱮ ᱾ ᱟᱵᱚᱣᱟᱜ ᱦᱩᱞ ᱫᱤᱵᱚᱥ ᱪᱮᱫ ᱞᱮᱠᱟᱯᱮ ᱢᱟᱱᱟᱣ ᱛᱟᱵᱚᱱᱟ, ᱟᱨ ᱚᱠᱟᱨ ᱨᱮᱯᱮ ᱢᱟᱱᱟᱣ ᱛᱟᱵᱚᱱᱟ ᱦᱚᱭ᱾
ᱦᱩᱞ ᱢᱟᱦᱟ ᱢᱮᱱᱛᱮ ᱫᱚ ᱞᱟᱦᱟ ᱛᱮ ᱫᱚ ᱦᱩᱞ ᱢᱟᱦᱟ ᱢᱮᱱᱛᱮ ᱫᱚ ᱠᱚ ᱞᱟᱹᱭᱮᱫ ᱠᱟᱱ ᱛᱟᱦᱮ‍ᱸᱱᱟ ᱡᱮ ᱦᱟᱱᱮ ᱧᱤᱫᱟᱹ ᱮᱱ ᱠᱷᱟᱱᱜᱤᱱ ᱦᱟᱱᱮ ᱚᱱᱩᱥᱴᱷᱟᱱ ᱯᱨᱳᱜᱨᱟᱢ ᱚᱨᱠᱮᱥᱴᱟᱨ ᱫᱚᱢ ᱫᱚᱢ ᱮᱱᱮᱡ ᱥᱮᱨᱮᱧ ᱡᱚᱢ ᱧᱩ ᱨᱟᱹᱥᱠᱟᱹ ᱚᱱᱮ ᱚᱱᱠᱟ ᱪᱟᱹᱞᱩᱜ ᱠᱟᱱ ᱛᱟᱦᱮᱸᱱᱟ ᱢᱮᱱᱠᱷᱟᱱ ᱱᱮᱛᱟᱨ ᱫᱤᱱ ᱫᱚ ᱟᱵᱚ ᱫᱚ ᱠᱟᱹᱴᱤᱡ ᱵᱚᱱ ᱵᱩᱡᱷᱟᱹᱣ ᱧᱚᱜ ᱵᱩᱡᱷᱟᱹᱣ ᱫᱟᱲᱮᱭᱟᱜ ᱠᱟᱱ ᱛᱟᱦᱮᱸᱱᱟ ᱛᱚ ᱪᱮ ᱵᱟᱝ ᱢᱟ ᱥᱩᱫᱩ ᱦᱩᱞ ᱢᱟᱦᱟ ᱱᱚᱣᱟ ᱫᱚ ᱟᱵᱚᱣᱟᱜ ᱫᱚ ᱫᱩᱠ ᱥᱩᱠ ᱨᱮᱭᱟᱜ ᱫᱤᱱ ᱫᱚ ᱵᱟᱝ ᱠᱟᱱ ᱛᱟᱵᱚᱱᱟ ᱢᱮᱱᱠᱷᱟᱱ ᱱᱚᱣᱟ ᱫᱚ ᱟᱵᱚᱣᱟᱜ ᱢᱤᱫ ᱴᱮᱱ ᱫᱩᱠ ᱨᱮᱭᱟᱜ ᱫᱚ ᱫᱤᱱ ᱠᱟᱱᱟ ᱡᱟᱦᱟᱸ ᱫᱚ ᱥᱤᱫᱩ ᱠᱟᱹᱱᱩ ᱟᱵᱚ ᱟᱵᱚ ᱞᱟᱹᱜᱤᱫ ᱞᱟᱹᱲᱦᱟᱹᱭ ᱞᱮᱱ ᱛᱟᱦᱮᱸ ᱠᱤᱱ ᱟᱨ ᱠᱤᱱ ᱯᱷᱤᱴ ᱞᱮᱱ ᱛᱟᱦᱮᱸ ᱠᱟᱱᱟ ᱛᱚ ᱚᱱᱟ ᱠᱷᱟᱹᱛᱤᱨ ᱛᱮ ᱮᱠᱷᱚᱱ
ᱡᱟᱦᱟᱸ ᱛᱤᱱᱟᱹᱜ ᱞᱮ ᱫᱟᱲᱮᱭᱟᱜ ᱠᱟᱱᱟ ᱢᱟᱱᱮ ᱚᱱᱠᱟ ᱫᱚ ᱵᱷᱟᱵᱽ ᱛᱮ ᱵᱟᱝ ᱠᱚᱨᱟᱣ ᱠᱟᱛᱮᱜ ᱡᱮ ᱥᱟᱫᱟ ᱥᱤᱛ ᱛᱮ ᱢᱟᱱᱮ ᱪᱷᱳᱴᱳ ᱠᱷᱟᱴᱳ ᱜᱮᱞᱮ ᱢᱟᱱᱟᱣ ᱵᱟ ᱡᱮᱢᱚᱱ ᱥᱮᱛᱟᱜ ᱯᱚᱭ ᱯᱳᱭᱞᱚ ᱨᱮᱞᱮ ᱚᱱᱟ ᱩᱫᱽᱵᱳᱫᱚᱱ ᱠᱚᱞᱮ ᱠᱳᱨᱟᱣ ᱵᱟᱲᱟ ᱠᱮᱫ ᱜᱮᱞᱮ ᱟᱵᱟᱨ ᱥᱟᱨᱟᱫᱤᱱ ᱛᱚ ᱟᱨᱞᱠᱟ ᱵᱠᱟ ᱡᱮᱢᱚᱱ ᱠᱷᱮᱞᱟ ᱠᱷᱮᱞᱟ ᱫᱷᱩᱞᱟ ᱠᱚ ᱠᱚᱨᱟᱣ ᱵᱟᱲᱟᱠ ᱜᱮ ᱟᱵᱟᱨ ᱵᱤᱠᱮᱞ ᱫᱤᱜᱮ ᱵᱤᱠ ᱵᱤᱠᱮᱞ ᱛᱮᱜᱮ ᱦᱟᱞᱠᱟ ᱠᱚᱨᱮ ᱚᱱᱩᱥᱴᱷᱟᱱ ᱵᱷᱟᱵ ᱛᱮᱞᱮ ᱤᱫᱤᱭᱟ ᱡᱮᱭᱥᱮᱠᱤ ᱢᱟᱱᱮ ᱫᱩᱠ ᱫᱩᱠ ᱞᱮᱠᱟᱱᱟᱜ ᱜᱮᱸ ᱢᱟᱱᱮ ᱥᱮᱨᱚᱢ ᱨᱟᱹᱥᱠᱟᱹ ᱨᱮᱭᱟ ᱫᱚ ᱵᱟᱝ ᱟᱨ ᱚᱱᱠᱟ ᱠᱟᱛᱮ ᱜᱮᱞᱮ ᱢᱩᱪᱟᱹᱫ ᱠᱮᱜ ᱜᱮᱸ ᱟᱞᱮ
ᱴᱷᱤᱠ ᱚᱱᱠᱟ ᱜᱮᱸ ᱵᱮᱥᱟ ᱟᱨ ᱱᱤᱛᱚᱜ ᱟᱵᱚ ᱵᱚᱫᱚᱞᱚᱜ ᱡᱟᱹᱨᱩᱲ ᱵᱚᱱᱟ ᱵᱚᱞᱮ ᱡᱮ ᱟᱵᱚ ᱢᱟᱱᱮ ᱱᱚᱣᱟ ᱡᱟ ᱜᱮᱵᱚᱱ ᱯᱨᱳᱜᱨᱟᱢᱮᱜ ᱠᱟᱱᱟ ᱦᱩᱞ ᱫᱤᱵᱚᱥ ᱚᱱᱟ ᱠᱚ ᱤᱫᱤ ᱠᱟᱛᱮᱜ ᱟᱵᱚ ᱢᱤᱫ ᱴᱮᱱ ᱤᱛᱤᱦᱟᱥ ᱨᱮ ᱱᱚᱣᱟ ᱧᱮᱞᱚᱜᱚᱜ ᱠᱟᱱᱟ ᱟᱵᱚᱣᱟᱜ ᱚᱞᱚᱜ ᱯᱟᱲᱦᱟᱜ ᱨᱮ ᱱᱚᱣᱟ ᱨᱟᱠᱟᱵ ᱫᱚᱨᱠᱟᱨ ᱢᱮᱱᱟᱜᱼᱟ᱾
ᱨᱟᱠᱟᱵ ᱫᱚᱨᱠᱟᱨ ᱚᱱᱟ ᱦᱮᱸ
ᱢᱟᱱᱮ ᱱᱚᱣᱟ ᱨᱮᱭᱟᱜ ᱠᱚᱢᱯᱤᱴᱤᱥᱮᱱ ᱟᱵᱚ ᱵᱚᱱ ᱫᱚᱦᱚ ᱫᱚᱨᱠᱟᱨ ᱠᱩᱭᱪ ᱠᱚᱢᱯᱤᱴᱤᱥᱮᱱ ᱜᱤᱫᱽᱨᱟᱹ ᱠᱚ ᱟᱵᱚ ᱱᱚᱣᱟ ᱦᱩᱞ ᱫᱤᱵᱚᱥ ᱤᱫᱤ ᱠᱟᱛᱮᱫ ᱢᱟᱱᱮ ᱵᱚᱱ ᱦᱮᱸ ᱴᱨᱮᱱᱤᱝ ᱵᱚᱱ ᱮᱢ ᱫᱟᱲᱮ ᱟᱠᱚ ᱢᱟ
ᱦᱩᱸ
ᱢᱟᱱᱮ ᱫᱩᱠ ᱥᱟᱞᱟᱜ ᱛᱮ ᱢᱤᱫ ᱵᱟᱨ ᱟᱹᱠᱤᱞ ᱟᱨᱡᱟᱜ ᱞᱮᱠᱟᱱᱟᱜ ᱯᱨᱳᱜᱨᱟᱢ ᱫᱚᱦᱚᱭ
ᱯᱨᱳᱜᱨᱟᱢ ᱫᱚᱦᱚ ᱦᱮᱸ ᱦᱮᱸ ᱦᱮᱸ ᱮᱠᱫᱚᱢ ᱮᱠᱫᱚᱢ ᱱᱚᱣᱟ ᱠᱚᱫᱚ ᱟᱪᱪᱷᱟ ᱦᱮᱸ ᱢᱟ
ᱵᱟᱭ ᱮᱢᱟ ᱦᱚᱭ
ᱦᱮᱸ ᱦᱮᱸ ᱦᱮᱸ ᱟᱫᱚ ᱟᱨ ᱱᱚᱣᱟ ᱠᱚᱫᱚ ᱡᱟᱹᱥᱛᱤ ᱠᱟᱭ ᱧᱮᱞ ᱧᱟᱢᱚᱜᱼᱟ ᱡᱮᱢᱚᱱ ᱟᱛᱳ ᱯᱟᱲᱟ ᱠᱚᱫᱚ ᱱᱚᱣᱟ ᱠᱚᱫᱚ ᱠᱷᱩᱵ ᱠᱚᱢ ᱜᱮ ᱧᱮᱞ ᱧᱟᱢᱚᱜ ᱠᱟᱱᱟ ᱟᱹᱛᱩ ᱠᱚᱲᱟ ᱠᱚ ᱫᱚ ᱡᱩᱫᱟᱹ ᱜᱮᱵᱚᱱ ᱧᱮᱞᱟ ᱡᱟᱦᱟᱸ ᱵᱮᱥᱤᱨ ᱵᱷᱟᱜ ᱜᱮ ᱚᱱᱟ ᱠᱷᱮᱞᱳᱱᱰ ᱠᱚ ᱠᱚ ᱠᱚᱨᱟᱣ ᱦᱳᱪᱳᱭ ᱫᱟᱠᱚ ᱦᱟᱱᱟ ᱱᱤᱭᱟᱹ ᱠᱷᱮᱞᱳᱰ ᱠᱚ ᱜᱮ ᱡᱟᱦᱟᱸ ᱥᱤᱠᱷᱱᱟᱹᱛ ᱟᱱ ᱡᱤᱱᱤᱥ ᱠᱚ ᱠᱚᱨᱟᱣ᱾ ᱚᱱᱟ ᱠᱚᱫᱚ ᱠᱷᱩᱵ ᱠᱚᱢ ᱜᱮ ᱧᱮᱞᱚᱜ ᱠᱟᱱᱟ ᱟᱨ ᱱᱚᱣᱟ ᱠᱚᱫᱚ ᱵᱤᱥᱤᱨ ᱵᱷᱟᱜᱽ ᱜᱮ ᱚᱱᱟ᱾ ᱟᱵᱚ ᱠᱚᱞᱮᱡᱽ ᱠᱚᱨᱮ ᱵᱚᱱ ᱧᱮᱞ ᱧᱟᱢ ᱫᱟᱵᱩᱱ ᱥᱮ ᱤᱭᱩᱱᱤᱵᱷᱟᱨᱥᱤᱴᱤ ᱠᱚᱨᱮ ᱱᱚᱣᱟ ᱠᱚᱫᱚ ᱵᱚᱱ ᱧᱮᱞ ᱧᱟᱢ ᱮᱫᱟ ᱡᱮ ᱦᱳᱭᱳᱜ ᱠᱟᱱᱟ
ᱟᱨ ᱱᱚᱣᱟ ᱟᱹᱛᱩ ᱯᱟᱲᱟ ᱠᱚᱨᱮ ᱫᱚ ᱧᱮᱞ ᱧᱟᱢ ᱠᱮᱫ ᱨᱮᱦᱚᱸ ᱵᱟᱥ ᱧᱩᱛᱩᱢ ᱫᱚ ᱚᱠᱚᱭ ᱜᱮ ᱵᱟᱝ ᱠᱚ ᱮᱢ ᱮᱫᱟ ᱢᱮᱱ ᱠᱷᱟᱱ ᱯᱟᱨᱴᱤᱥᱤᱯᱮᱴ ᱫᱚ ᱚᱠᱚᱭ ᱦᱚᱸ ᱵᱟᱝ ᱠᱚ ᱯᱟᱨᱴᱤᱫᱤᱯᱮᱴ ᱫᱟᱠᱚ ᱱᱚᱝᱠᱟ ᱱᱚᱝᱠᱟ ᱵᱷᱟᱵᱛᱮ ᱧᱮᱞ ᱧᱟᱢᱚᱜ ᱠᱟᱱᱟ
ᱮᱱᱠᱷᱟᱱ ᱟᱵᱚ ᱫᱚ ᱟᱵᱚ ᱫᱚ ᱡᱮᱦᱮᱛᱩ ᱚᱞᱚᱜ ᱯᱟᱲᱦᱟᱜ ᱦᱚᱲ ᱛᱚ ᱚᱞᱚᱜ ᱯᱟᱲᱦᱟᱜ ᱛᱚ ᱩᱱᱠᱩ ᱵᱩᱡᱷᱟᱹᱣ ᱠᱚ ᱦᱩᱭᱩᱜ ᱛᱟᱵᱚᱱᱟ ᱵᱟᱝ ᱢᱟ ᱱᱚᱣᱟ ᱠᱚ ᱤᱭᱟᱹ ᱮᱛᱮ ᱯᱟᱴᱤᱫᱤᱯᱮᱴ ᱵᱟᱠᱮᱴ ᱠᱚ ᱦᱟᱛᱟᱣ ᱢᱟ
ᱴᱷᱤᱠ ᱟᱨ ᱱᱚᱣᱟ ᱢᱤᱫ ᱢᱤᱫ ᱴᱮᱱ ᱟᱹᱰᱤ ᱢᱟᱨᱟᱝ ᱯᱨᱚᱵᱞᱮᱢ ᱧᱮᱞᱚᱜ ᱠᱟᱱᱟ ᱟᱵᱚᱣᱟᱜ ᱦᱩᱞ ᱫᱤᱵᱚᱥ ᱠᱚᱨᱮ ᱡᱟᱹᱥᱛᱤ ᱚᱱᱟ ᱦᱟᱺᱰᱤ ᱯᱟᱹᱣᱨᱟᱹ ᱠᱚ ᱵᱮᱵᱚᱦᱟᱨᱟ ᱛᱟᱵᱚᱱᱟ ᱱᱚᱣᱟ ᱠᱚᱦᱚᱸ ᱟᱵᱚ ᱵᱟᱹᱭ ᱵᱟᱹᱭᱛᱮ ᱥᱟᱦᱟ ᱜᱤᱰᱤ ᱠᱟᱜ ᱫᱚᱨᱠᱟᱨ ᱢᱮᱱᱟᱜᱼᱟ ᱟᱨ ᱥᱟᱞᱟᱜᱛᱮ ᱟᱵᱚ᱾ ᱢᱟᱱᱮ ᱢᱚ ᱦᱩᱫᱤᱥ ᱠᱟᱛᱮᱫ ᱢᱟᱱᱮ ᱟᱵᱚᱣᱟᱜ ᱯᱨᱳᱜᱨᱟᱢ᱾ ᱯᱟᱨᱚᱢ ᱫᱚᱨᱠᱟᱨ ᱢᱮᱱᱟᱜᱼᱟ ᱞᱟᱹᱲᱦᱟᱹᱭ ᱡᱷᱚᱜᱽᱲᱟ ᱠᱚ ᱡᱮᱢᱚᱱ ᱟᱞᱚ ᱦᱩᱭᱩᱜ ᱢᱟ
ᱟᱞᱚ ᱦᱩᱭᱩᱜᱢᱟ ᱦᱮᱸ ᱟᱨ ᱚᱱᱟᱠᱚ ᱚᱱᱟᱠᱩ ᱚᱠᱟ ᱞᱮᱠᱟᱛᱮ ᱵᱷᱟᱹᱜᱤ ᱵᱷᱟᱹᱜᱤ ᱵᱷᱟᱵ ᱛᱮᱵᱚᱱ ᱛᱟᱵ ᱫᱟᱲᱮᱭᱟᱜᱼᱟ ᱥᱮ ᱱᱟᱯᱟᱭ ᱛᱮᱵᱚᱱ ᱠᱚᱨᱟᱣ ᱫᱟᱲᱮᱭᱟᱜᱼᱟ ᱱᱚᱣᱟ ᱠᱚᱨᱮ ᱫᱤᱥ ᱦᱩᱫᱤᱥ ᱵᱚᱱ ᱵᱟ ᱮᱢ ᱮᱢ ᱫᱟᱲᱮᱚᱣᱟ ᱵᱚᱱ
ᱦᱳᱭ ᱦᱳᱭ ᱦᱳᱭ ᱟᱹᱰᱤ ᱟᱭᱢᱟ ᱥᱟᱨᱦᱟᱣ ᱟᱹᱵᱤᱱ ᱥᱟᱞᱟᱜ ᱠᱟᱛᱷᱟᱟᱭᱮᱱᱛᱮ ᱟᱨ
ᱟᱨ ᱟᱨ ᱟᱯᱮᱮᱥᱮᱫ ᱚᱱᱛᱮ ᱫᱚ ᱪᱮᱫ ᱠᱚ ᱢᱟᱱᱟᱣ ᱵᱟᱲᱟᱭᱚ ᱟᱨᱴ ᱞᱟᱱ
ᱟᱞᱮᱮᱥᱮᱫ ᱛᱮ ᱦᱩᱞ ᱫᱤᱵᱚᱥ ᱢᱟᱞᱮ ᱢᱟᱱᱟᱣ ᱜᱮᱭᱟ ᱵᱚᱞᱮ ᱟᱨ ᱥᱟᱞᱟᱜᱛᱮ ᱟᱵᱚᱣᱟᱜ ᱯᱟᱹᱨᱥᱤ ᱱᱚᱣᱟ ᱠᱟᱞᱪᱟᱨ ᱡᱟᱦᱟᱸ ᱫᱚ ᱟᱵᱚ ᱯᱚᱨᱚᱵᱽ ᱯᱚᱨᱵᱷᱟᱥ ᱠᱚ ᱢᱮᱱᱟᱜ ᱛᱟᱵᱚ ᱫᱚ ᱵᱟᱦᱟ ᱥᱚᱦᱨᱟᱭ ᱠᱚᱦᱚᱸᱞ ᱞᱮ ᱢᱟᱱᱟᱣ ᱜᱮᱭᱟ ᱵᱟᱦᱟ ᱠᱚ ᱥᱚᱨᱦᱟᱭ ᱠᱚ ᱫᱟᱸᱥᱟᱭ ᱠᱚᱦᱚᱸᱞ ᱞᱮ ᱢᱟᱱᱟᱣ ᱜᱮᱭᱟ
ᱦᱮᱸ ᱫᱟᱸᱥᱟᱭᱯᱟᱨ ᱢᱟᱱᱟ ᱡᱵ ᱟᱨ ᱚ ᱟᱨ ᱵᱟ ᱫᱚ ᱛᱟᱦᱚᱞᱮ ᱚᱱᱟ ᱫᱟᱸᱥᱟᱭ ᱥᱮᱨᱮᱧ ᱠᱚ ᱥᱮ ᱮᱱᱮᱡ ᱠᱚ ᱥᱮ ᱡᱟᱦᱟᱸ ᱨᱩ ᱠᱚ ᱢᱮᱱᱟᱜᱼᱟ ᱚᱱᱟ ᱠᱚᱫᱚ ᱵᱟᱲᱟᱭᱟ ᱥᱮ ᱵᱟᱝ ᱟᱪᱪᱷᱟ ᱴᱷᱤᱠ ᱵᱮᱥ ᱵᱮᱥ ᱵᱮᱥ ᱟᱨ
ᱡᱟᱦᱟᱸ ᱫᱚ ᱱᱚᱣᱟ ᱟᱵᱚ ᱠᱟᱢᱨᱩ ᱜᱩᱨᱩᱭ ᱛᱟᱦᱮᱸ ᱠᱟᱱᱟ ᱥᱮ ᱟᱫᱚ ᱠᱟᱢᱨ ᱜᱩᱨᱩᱣᱟᱜ ᱩᱭᱦᱟᱹᱨ ᱛᱮ ᱱᱩᱭᱟᱜ ᱤᱭᱟᱹ ᱫᱚ ᱢᱮᱱᱟᱜᱼᱟ ᱚᱬᱦᱮ ᱠᱚ ᱫᱟᱸᱥᱟᱭ ᱥᱮᱨᱮᱧᱠᱚ ᱢᱮᱱᱟᱜ ᱛᱟᱵᱚᱱᱟ ᱦᱳᱭ
ᱦᱮᱸ
ᱟᱯᱮ ᱚᱱᱛᱮ ᱯᱮ ᱢᱟᱱᱟᱣ ᱜᱮᱭᱟ ᱥᱮ ᱵᱟᱝᱟ
ᱱᱚᱱᱛᱮ ᱫᱟᱸᱥᱟᱭ ᱢᱮᱱᱛᱮᱮᱫᱚ ᱟᱞᱮ ᱫᱚ ᱫᱚ ᱥᱮᱨᱚᱠᱚᱢ ᱫᱚ ᱵᱟᱝᱞᱮ ᱢᱟᱱᱟᱭ ᱜᱮᱭᱟᱞᱮ ᱫᱟᱸᱥᱟᱭ ᱢᱮᱱᱛᱮᱟᱞᱮ ᱥᱩᱫᱩ ᱟᱞᱮᱚ ᱱᱚᱣᱟ ᱜᱮᱞᱮ ᱧᱮᱞ ᱟᱹᱜᱩ ᱟᱠᱟᱫᱟᱞᱮ ᱡᱮ ᱫᱟᱸᱟᱭ ᱵᱚᱸᱜᱟ ᱮᱵ ᱟᱞᱮ ᱥᱮᱫ ᱵᱷᱤᱱᱟᱹ ᱵᱷᱤᱱᱟᱹᱚ ᱴᱚᱴᱷᱟ ᱨᱮᱱ ᱦᱚᱲ ᱠᱚ ᱦᱤᱡᱩᱜ ᱠᱚ ᱛᱷᱚᱲᱞᱟ ᱴᱷᱚᱲᱟ ᱫᱟᱸᱟᱭ ᱠᱚ ᱮᱱᱮᱡ ᱦᱚᱴᱚᱣᱟᱣᱟ ᱠᱚ ᱟᱨ ᱠᱚ ᱪᱟᱞᱟᱜ ᱟᱠᱚ ᱵᱮᱥ ᱱᱚᱣᱟ ᱜᱮᱞᱮ ᱱᱚᱣᱟ ᱜᱮ ᱧᱮᱞ ᱧᱮᱞ ᱦᱩᱭ ᱟᱠᱟᱱᱟ ᱡᱮ ᱫᱟᱸᱟᱭ ᱨᱮᱭᱟᱜ ᱟᱥᱚᱞ ᱡᱚᱥ ᱛᱮᱫᱚ ᱪᱮᱫ ᱠᱟᱱᱟ ᱡᱮ ᱫᱟᱸᱟᱭ ᱪᱮᱫᱟᱜ ᱠᱚ ᱮᱱᱮᱡᱼᱟ ᱥᱮ ᱫᱟᱸ ᱨᱮᱭᱟᱜ ᱪᱮᱫ ᱜᱩᱨᱩᱛᱛᱚ ᱠᱚ ᱢᱮᱱᱟᱜ ᱟᱠᱟᱫᱟ ᱱᱚᱣᱟ ᱠᱚᱫᱚ ᱮᱠᱷᱚᱱ ᱥᱮᱨᱚᱠᱚᱢ ᱫᱚ ᱵᱟᱰᱟᱭ ᱫᱚ ᱵᱟᱹᱱᱩᱜ ᱟᱠᱟᱫᱟ
ᱦᱳᱭ ᱦᱳᱭ ᱴᱷᱤᱠ ᱜᱮᱭᱟ ᱟᱨ ᱱᱚᱣᱟ ᱟᱵᱚ ᱥᱟᱱᱛᱟᱞᱤ ᱯᱟᱹᱨᱥᱤ ᱚᱞ ᱪᱤᱠᱤ ᱤ ᱛᱮ ᱟᱯᱮᱥᱮᱫ ᱡᱳᱨᱫᱟᱨ ᱠᱟᱹᱢᱤ ᱠᱟᱹᱥᱱᱤ ᱠᱚ ᱪᱮᱫ ᱞᱮᱠᱟ ᱟᱯᱮᱥᱮᱫ ᱚᱞᱚᱜ ᱯᱟᱲᱦᱟᱜ ᱠᱚ ᱜᱤᱫᱽᱨᱟᱹ ᱠᱚ ᱪᱮᱫ ᱞᱮᱠᱟ ᱠᱚ ᱪᱮᱫ ᱫᱟᱲᱮᱭᱟᱜ ᱠᱟᱱᱟ ᱥᱮ ᱵᱟᱝᱟ ᱟᱵᱚᱣᱟᱜ ᱯᱟᱹᱨᱥᱤ ᱥᱮ ᱚᱞᱪᱤᱠ ᱪᱤᱠᱤ ᱦᱟᱨᱟ ᱨᱟᱠᱟᱵ ᱪᱮᱫ ᱦᱳᱭ
ᱦᱮᱸ ᱱᱚᱣᱟ ᱚᱞᱪᱤᱠᱤ ᱤᱫᱤ ᱠᱟᱛᱮ ᱛᱚᱠᱷᱚᱱ ᱱᱫ ᱢᱟᱥ ᱥᱮᱨᱚᱠᱚᱢ ᱯᱚᱨᱚᱵ ᱫᱚᱠᱷᱚᱱᱚ ᱟᱹᱣᱨᱤ ᱯᱟᱲᱟᱜᱼᱟ ᱡᱮ ᱱᱚᱛᱮ ᱡᱮ ᱜᱤᱫᱽᱨᱟᱹ ᱠᱚ ᱪᱮᱫ ᱠᱚ ᱦᱩᱭᱩᱜ ᱠᱟᱱᱟ ᱥᱮ ᱱᱚᱝᱠᱟ ᱠᱚᱱᱚ ᱠᱚᱱᱱᱳ ᱴᱚᱴᱷᱟ ᱠᱚ ᱢᱮ ᱤᱥᱠᱩᱞ ᱠᱚᱨᱮ ᱦᱚᱸ ᱵᱟᱝ ᱧᱮᱞ ᱧᱟᱢᱚᱜ ᱠᱟᱱᱟ ᱥᱮ ᱜᱤᱫᱽᱨᱟᱹ ᱠᱚ ᱥᱮᱞᱟᱜᱚ ᱦᱩᱭᱩᱜ ᱠᱟᱱᱟ ᱥᱮ ᱥᱮ ᱡᱟᱦᱟᱸᱭ ᱠᱚ ᱥᱮᱵ ᱡᱟᱦᱟᱸᱭ ᱮᱠᱷᱚᱱ ᱥᱮ ᱵᱷᱤ ᱵᱷ ᱢᱤᱥᱚᱱ ᱠᱚ ᱤᱭᱟᱹ ᱟᱠᱟᱫᱟ ᱤᱭᱟᱹ ᱢᱤᱥᱚᱱ ᱠᱚ ᱵᱮᱱᱟᱣ ᱟᱠᱟᱫᱟ ᱢᱮᱱᱠᱷᱟᱱ ᱱᱚᱸᱰᱮ ᱫᱚ ᱥᱮᱨᱚᱠᱚᱢ ᱚᱱᱠᱟ ᱟᱹᱣᱨᱤ ᱥᱩᱨᱩᱜᱼᱟ ᱠᱳ ᱡᱮᱢ
ᱴᱷᱤᱠ ᱜᱮᱭᱟ ᱟᱵᱚ ᱫᱚ ᱚᱞᱚᱜ ᱯᱟᱲᱦᱟᱜ ᱛᱮ ᱡᱟᱦᱟᱸ ᱛᱮᱜᱮ ᱵᱚᱱ ᱞᱟᱦᱟᱜ ᱢᱟ ᱡᱮᱢᱚᱱ ᱵᱚᱱ ᱞᱟᱦᱟᱜ ᱢᱟ ᱟᱨ ᱢᱟᱱᱮ ᱪᱮᱪᱟᱜ ᱡᱤᱱᱤᱥ ᱫᱚ ᱡ ᱚᱱᱟᱢ ᱪᱮᱫ ᱫᱟᱲᱮᱭᱟᱜᱼᱟ ᱤᱱᱟᱹᱜ ᱜᱮ ᱵᱮᱥ ᱡᱟᱦᱟᱸ ᱯᱟᱹᱨᱥᱤ ᱛᱮᱜᱮ ᱡᱟᱦᱟᱸ ᱦᱟᱥᱟᱮ ᱡᱮᱢᱚᱱ ᱵᱚᱱ ᱪᱮᱫ ᱫᱟᱲᱮᱭᱟᱜ ᱚᱱᱟᱜᱮ ᱱᱤᱡᱮᱨ ᱞᱟᱹᱜᱤᱫ ᱠᱟᱹᱢᱤᱭ ᱮᱢᱟ ᱥᱟᱶᱛᱮ ᱟᱵᱚᱣᱟᱜ ᱯᱟᱹᱨᱥᱤ ᱛᱮ ᱡᱮᱢᱚᱱ ᱨᱚᱲ ᱥᱮ ᱚᱞ ᱠᱟᱹᱢᱤ ᱥᱮ ᱚᱞ ᱯᱟᱲᱦᱟᱜ ᱠᱚ ᱡᱮᱢᱚᱱ ᱦᱚᱸ ᱞᱟᱦᱟᱜ ᱛᱟᱵᱚᱱ ᱢᱟ ᱚᱱᱟ ᱥᱟᱞᱟᱜ ᱛᱮ ᱥᱚᱢᱟᱡᱽ ᱨᱮ ᱟᱵᱚ ᱢᱤᱫ ᱱᱟᱣᱟ ᱱᱟᱜ ᱢᱟᱨᱥᱟᱞ ᱵᱚᱱ ᱧᱮᱞ ᱧᱟᱢ ᱦᱚᱪᱚᱭ ᱢᱟ ᱥᱮ ᱟᱵᱚ ᱢᱤᱫᱴᱮᱱ ᱟᱵᱚᱣᱟᱜ ᱯᱟᱹᱨᱥᱤ ᱡᱮᱢᱚᱱ ᱱᱚᱣᱟ ᱮᱠᱥᱤᱰᱩᱞᱤᱝ ᱟᱠᱟᱱ ᱱᱚᱣᱟ ᱦᱚᱸ ᱡᱮᱢᱚᱱ ᱜᱚᱵᱷᱚᱨᱢᱮᱱᱴ ᱞᱮᱵᱮᱞ ᱨᱮ ᱡᱮᱢᱚᱱ ᱵᱮᱥ ᱚᱠᱚᱡ ᱛᱮ ᱢᱟᱱᱮ ᱥᱩᱵᱤᱫᱟ ᱵᱚᱱ ᱧᱟᱢ ᱚᱱᱟ ᱠᱚ ᱞᱟᱹᱜᱤᱫ ᱛᱮᱦᱚᱸ ᱡᱮᱢᱚᱱ ᱵᱚᱱ ᱞᱟᱦᱟᱱᱛᱤ ᱥᱮᱫ ᱵᱚᱱ ᱛᱟᱲᱟᱢ ᱞᱟᱦᱟᱭ ᱢᱟ ᱱᱚᱣᱟ ᱠᱚ ᱦᱚᱭ
ᱟᱫᱚ ᱦᱮᱸ ᱢᱟ ᱛᱟᱦᱚᱞᱮ ᱢᱟ ᱟᱫᱚ ᱟᱨ ᱫᱚ ᱚᱠᱛᱚ ᱢᱟ ᱦᱩᱭᱮᱱ ᱛᱟᱞᱟᱝ
ᱟᱹᱰᱤ ᱟᱹᱰᱤ ᱥᱟᱨᱦᱟᱣ ᱟᱹᱵᱤᱱ ᱥᱟᱞᱟᱜ ᱜᱟᱞᱢᱟᱨᱟᱣᱮᱱ ᱠᱷᱟᱹᱛᱤᱨ ᱛᱮ ᱥᱚᱢᱚᱭ ᱠᱚᱦᱚᱸ ᱱᱟᱦᱟᱜ ᱦᱩᱭᱩᱜ ᱠᱟᱱ ᱛᱟᱞᱟᱝ-ᱟ ᱟᱨ ᱧᱤᱫᱟᱹ ᱡᱚᱦᱟᱨ ᱦᱚᱭ ᱜᱤᱛᱤᱡᱚᱜ ᱞᱟᱹᱜᱤᱫ ᱦᱚᱸ
ᱢᱟ ᱛᱟᱦᱞᱮ ᱦᱚᱭ
ᱟᱭᱢᱟ ᱟᱭᱢᱟ ᱥᱟᱨᱦᱟᱣ